ᱦᱮᱞᱳ
ᱦᱩᱸ ᱦᱮᱞᱳ
ᱦᱮᱞᱳ, ᱦᱮᱸ ᱡᱚᱦᱟᱨ ᱜᱮ
ᱦᱮᱸ ᱡᱚᱦᱟᱨ ᱜᱮ
ᱟᱪᱪᱷᱟᱻ ᱛᱟᱞᱦᱮ ᱪᱮᱫᱞᱮᱠᱟ ᱢᱮᱱᱟᱜ ᱢᱮᱭᱟ
ᱱᱟᱯᱟᱭ ᱜᱮ ᱢᱤᱹᱱᱧᱟᱹ ᱟᱢᱜᱮ ᱚᱠᱟ ᱞᱮᱠᱟ ᱢᱮᱱᱟᱢᱟ
ᱦᱳᱭ ᱤᱧ ᱦᱚᱸ ᱱᱟᱯᱟᱭ ᱜᱮ, ᱥᱟᱶᱛᱮ ᱟᱯᱮ ᱥᱮᱱᱟᱜ ᱦᱚᱭ ᱦᱤᱸᱥᱤᱫ ᱫᱟᱜ ᱡᱟᱹᱲᱤ ᱠᱚᱫᱚ ᱪᱮᱫ ᱞᱮᱠᱟ ᱦᱩᱭᱩᱜ ᱠᱟᱱᱟ
ᱦᱮᱸ ᱟᱞᱮ ᱥᱮᱱᱟᱜ ᱦᱚᱭ ᱦᱤᱸᱥᱫ ᱫᱟᱜ ᱡᱟᱹᱲᱤ ᱫᱚ
ᱦᱮᱸ ᱟᱞᱮ ᱥᱮᱱᱟᱜ
ᱵᱮᱥ ᱞᱮᱠᱟ ᱜᱮ ᱢᱮᱱᱟᱜ ᱠᱟᱫᱟ ᱦᱟᱸᱜ ᱟᱫᱚ, ᱠᱷᱮᱛ ᱠᱚᱨᱮ ᱫᱚ ᱚᱱᱠᱟ ᱫᱟᱜ ᱡᱟᱹᱲᱤ ᱫᱚ ᱯᱚᱨᱤᱢᱟᱱ ᱫᱚ ᱟᱹᱰᱤ ᱜᱮ ᱠᱚᱢ ᱜᱮᱭᱟ ᱠᱷᱮᱛ ᱠᱚᱨᱮ ᱫᱟᱜ ᱠᱚᱫᱚ ᱟᱨ ᱦᱟᱸᱜ ᱟᱹᱣᱨᱤ ᱨᱟᱜᱟᱜ ᱞᱟᱜᱟᱜᱼᱟ ᱟᱯᱮᱥᱮᱱ ᱚᱠᱟᱞᱮᱠᱟ
ᱟᱪᱪᱷᱟ ᱟᱪᱪᱷᱟ ᱦᱳᱭ ᱟᱞᱮᱥᱮᱱ ᱦᱚᱸ ᱚᱱᱠᱟ ᱜᱮ, ᱫᱟᱜ ᱡᱟᱹᱲᱤ ᱢᱟ ᱦᱩᱭᱩᱜ ᱠᱟᱱ ᱜᱮᱭᱟ ᱟᱫᱚ ᱦᱟᱸᱜ, ᱚᱱᱠᱟ ᱢᱚᱡᱽ ᱛᱮᱫᱚ ᱵᱟᱝ ᱦᱩᱭᱩᱜ ᱠᱟᱱᱟ ᱡᱟᱹᱯᱩᱫ ᱫᱟᱭ ᱦᱮᱸ, ᱟᱫᱚ ᱦᱟᱸᱜ ᱱᱟᱥᱮ ᱱᱟᱥᱮᱭᱟᱜ ᱚᱱᱠᱟ ᱫᱟᱜ ᱡᱟᱹᱲᱤ ᱫᱚ, ᱚᱝᱠᱟ ᱪᱟᱞᱟᱣ ᱟᱠᱟ ᱜᱮ ᱢᱮᱱᱟᱜᱼᱟ ᱟᱫᱚ ᱠᱷᱮᱛ ᱨᱮᱫᱚ ᱚᱝᱠᱟ ᱫᱚ ᱵᱟᱝ ᱞᱟᱜᱟᱣ ᱠᱟᱱᱟ ᱪᱟᱥ ᱞᱮᱠᱟ ᱫᱚ
ᱩᱸᱻ ᱟᱞᱮᱥᱮᱱ ᱦᱚᱸ ᱫᱟᱜ ᱠᱚᱫᱚ ᱵᱟᱝ ᱛᱤᱸᱜᱩ ᱵᱟᱲᱟᱣ ᱠᱟᱱᱟ ᱪᱟᱥ ᱞᱮᱠᱟ ᱫᱚ ᱦᱟᱸᱜ
ᱟᱪᱪᱷᱟ ᱟᱪᱪᱷᱟ, ᱟᱯᱮ ᱥᱮᱫ ᱫᱚ ᱦᱟᱸᱜ ᱚᱱᱚ ᱵᱚᱪᱷᱚᱨ ᱨᱮᱫᱚ ᱛᱤᱱ ᱫᱷᱟᱣ ᱯᱮ ᱪᱟᱥ ᱜᱮᱭᱟ ᱚᱱᱠᱟ ᱫᱚ
ᱵᱚᱪᱷᱚᱨ ᱫᱚ ᱵᱚᱪᱷᱚᱨ ᱨᱮ ᱢᱤᱫ ᱫᱷᱟᱣ ᱜᱮᱞᱮ ᱪᱟᱥ ᱛᱟᱦᱮᱸᱫ ᱟᱪᱪᱷᱟ ᱛᱤᱱᱟᱹᱜ ᱫᱷᱟᱣ ᱯᱮ ᱪᱟᱥ ᱛᱟᱦᱮᱸᱫ
ᱦᱳᱭ ᱟᱞᱮ ᱥᱮᱫ ᱦᱚᱸ ᱱᱚᱝᱠᱟ ᱵᱚᱪᱷᱚᱨ ᱨᱮ ᱫᱚ ᱢᱤᱫ ᱫᱷᱟᱣ ᱜᱮ ᱫᱟᱜ ᱡᱟᱹᱲᱤ ᱪᱮᱛᱟᱱ ᱜᱮ ᱦᱮᱸ ᱟᱨ ᱡᱩᱫᱤ ᱪᱮᱛᱟᱱ ᱱᱤᱨᱵᱷᱚᱨ ᱠᱟᱛᱮᱫ ᱜᱮ ᱦᱟᱸᱜ
ᱦᱮᱸ ᱟᱞᱮ ᱦᱚᱸ ᱚᱝᱠᱟ ᱦᱮᱸ ᱟᱞᱮ ᱦᱚᱸ ᱚᱝᱠᱟ ᱫᱟᱜ ᱡᱟᱹᱲᱤ ᱪᱮᱛᱟᱱ ᱱᱤᱨᱵᱷᱚᱨ ᱛᱮᱜᱮ ᱪᱟᱥᱵᱟᱥ ᱫᱚ
ᱟᱪᱪᱷᱟ ᱱᱚᱜ ᱚᱭ ᱡᱮ ᱪᱟᱥᱵᱥ ᱱᱚᱣᱟ ᱪᱟᱥ ᱵᱟᱥ ᱪᱮᱛᱟᱱ ᱟᱨᱦᱚᱸ ᱪᱮᱫ ᱠᱚᱯᱮ ᱪᱟᱥ ᱜᱮᱭᱟ ᱚᱱᱟ ᱪᱷᱟᱰᱟ ᱩᱛᱩ ᱛᱮᱱᱟᱜ ᱠᱚ
ᱦᱮᱸᱻ ᱪᱟᱥᱞ ᱞᱮ ᱪᱟᱥ ᱛᱟᱦᱮᱱ ᱜᱮᱭᱟ ᱟᱢᱫᱟ ᱠᱤᱪᱷᱩ ᱜᱮ ᱟᱫᱚ ᱮᱠᱷᱚᱱ ᱫᱤᱱ ᱫᱚ ᱦᱟᱸᱜ ᱡᱟᱹᱥᱛᱤ ᱠᱟᱭᱛᱮ ᱦᱳᱲᱳ ᱜᱮᱞᱮ ᱪᱟᱥ ᱛᱟᱦᱮᱸᱫ ᱟᱨ ᱚᱱᱟ ᱵᱮᱜᱚᱨ ᱚᱲᱟᱜ ᱨᱮ ᱡᱚᱢ ᱵᱟᱲᱟ ᱞᱟᱹᱜᱤᱫ ᱛᱮ ᱵᱞᱟᱛᱤ ᱢᱟᱹᱨᱤᱪ ᱟᱨᱚ ᱚᱝ ᱠᱟ ᱟᱢᱫᱟ ᱟᱱᱟᱡᱽ ᱠᱚᱞᱮ ᱪᱟᱥ ᱛᱟᱦᱮᱸᱫ ᱟᱯᱮᱫ ᱫᱚ ᱮᱠᱷᱚᱱ ᱫᱚ ᱦᱮᱸᱻ ᱟᱯᱮᱫᱚ ᱦᱩᱲᱩ ᱵᱮᱜᱚᱨ ᱟᱨ ᱪᱮᱫ ᱠᱚᱯᱮ ᱪᱟᱥ ᱛᱟᱦᱮᱸᱫ
ᱦᱳᱭ ᱟᱞᱮ ᱦᱚᱸ ᱦᱩᱲᱩ ᱵᱮᱜᱚᱨ ᱢᱟ ᱱᱟᱦᱟᱜ ᱱᱤᱛᱚᱜ ᱢᱟ ᱦᱮᱸ, ᱵᱟᱲᱜᱮ ᱠᱚᱨᱮ ᱜᱮᱞᱮ ᱪᱟᱥ ᱜᱮᱭᱟ ᱡᱮᱢᱚᱱ ᱡᱚᱱᱰᱨᱟ ᱠᱚᱦᱚᱸ ᱟᱨ ᱚᱱᱠᱟ ᱯᱟᱴ ᱟᱲᱟᱜ ᱦᱚᱞᱮ ᱮᱨ ᱜᱮᱭᱟ ᱤᱱᱟᱹ ᱪᱷᱟᱰᱟ ᱜᱷᱟᱸᱜᱽᱨᱟ ᱵᱷᱤᱱᱰᱤ ᱟᱨ ᱪᱮᱫ ᱠᱚ ᱢᱮᱛᱟᱜ ᱠᱟᱱᱟ ᱥᱟᱹᱨᱩ ᱠᱚᱞᱮ ᱪᱟᱥ ᱜᱮᱭᱟ᱾ ᱱᱤᱛᱳᱜ ᱫᱚ ᱦᱟᱸᱜ᱾ ᱟᱨᱠᱤ ᱦᱳᱭ, ᱟᱫᱚ ᱱᱚᱣᱟ ᱠᱚᱫᱚ ᱦᱟᱸᱜ ᱟ ᱱᱤᱡᱮᱨᱟᱜ ᱚᱲᱟᱜ ᱨᱮ ᱡᱚᱢ ᱠᱩᱨᱟᱹᱜ ᱞᱮᱠᱟᱜ ᱜᱮ ᱦᱟᱸᱜ᱾
ᱮᱸ ᱟᱪᱷᱟ ᱟᱪᱷᱟ ᱛᱟᱦᱚᱞᱮ ᱚᱱᱟ ᱡᱟᱦᱟᱸ ᱟᱱᱟᱡᱽ ᱠᱚᱯᱮ ᱪᱟᱥ ᱵᱟᱲᱟᱭ ᱛᱟᱦᱮᱸ ᱚᱱᱟ ᱠᱚᱫᱚ ᱮᱸ ᱥᱮ, ᱥᱮᱨᱢᱟ ᱫᱟᱜ ᱡᱟᱹᱲᱤ ᱩᱯᱚᱨ ᱱᱤᱨᱵᱷᱚᱨ ᱠᱟᱛᱮ ᱜᱮᱥ ᱚᱱᱠᱟ ᱟᱨᱚ ᱡᱟᱦᱟᱱᱟᱜ ᱵᱮᱵᱚᱥ ᱢᱮᱱᱟᱜ ᱠᱟᱫᱟ ᱫᱟᱜ ᱨᱮᱱᱟᱜ
ᱦᱳᱭ ᱟᱫᱚ ᱦᱟᱸᱜ ᱚᱱᱟ ᱫᱚ ᱥᱮᱨᱢᱟ ᱫᱚ ᱟᱹᱰᱤ ᱪᱮᱛᱟᱱ ᱜᱮ ᱦᱟᱸᱜ ᱟᱨ ᱥᱩᱨ ᱨᱮᱦ ᱡᱟᱦᱟᱸ ᱰᱚᱵᱷᱟᱜ ᱠᱚ ᱢᱮᱱᱟᱜ ᱟᱠᱟᱜ ᱚᱱᱟ ᱡᱚᱛᱚ ᱜᱮᱞᱮ ᱤᱭᱟᱹᱭᱟ ᱦᱟᱸᱜ ᱫᱟᱜ ᱞᱮ ᱥᱟᱨᱵᱷᱟᱨᱟ ᱚᱸᱰᱮ ᱠᱷᱚᱱᱟᱜ ᱜᱮ ᱦᱟᱸᱜ ᱟᱫᱚ ᱦᱟᱸᱜ ᱜᱚᱝ ᱦᱮᱸ, ᱟᱫᱚ ᱜᱚᱝᱠᱮ ᱟᱫᱚ ᱟᱯᱮ ᱥᱮᱫ ᱜᱮ ᱦᱟᱸᱜ ᱪᱮᱫ ᱞᱮᱠᱟ ᱮᱸᱻ ᱵᱟᱱ ᱠᱚ ᱥᱮ ᱱᱚᱝᱠᱟ ᱥᱮᱞᱚ ᱠᱚ ᱢᱮᱱᱟᱜ ᱥᱮ ᱵᱟᱝ ᱫᱟᱜ ᱨᱮᱱᱟᱜ ᱚᱝᱠᱟ ᱥᱳᱨᱥ ᱧᱟᱢ ᱞᱟᱹᱜᱤᱫ ᱛᱮ ᱪᱟᱥ ᱵᱟᱥ ᱞᱟᱹᱜᱤᱫ ᱛᱮᱫᱚ
ᱦᱩᱸ, ᱟᱪᱪᱷᱟ ᱟᱪᱪᱷᱟ
ᱦᱩᱸ
ᱟᱪᱷᱟ ᱟᱫᱚ ᱚᱱᱠᱟ ᱢᱮᱱᱟᱜᱼᱟᱥᱮ ᱵᱟᱝ ᱟᱯᱮ ᱥᱮᱫ ᱫᱚ ᱦᱟᱸᱜ ᱚᱱᱟ ᱠᱚᱫᱚ?
ᱵᱟᱝ ᱜᱚᱝ ᱟᱞᱮ ᱥᱮᱱ ᱫᱚ ᱚᱱᱠᱟ ᱪᱟᱥᱵᱟᱥ ᱞᱟᱹᱜᱤᱫ ᱛᱮᱫᱚ ᱡᱟᱦᱟᱸᱱᱟᱜ ᱥᱮᱞᱚ ᱴᱮᱞᱚ ᱠᱚᱱᱟᱜ ᱵᱮᱵᱚᱥᱛᱷᱟ ᱠᱚᱫᱚ ᱵᱟᱹᱱᱩᱜ ᱠᱟᱫᱟ ᱜᱟᱹᱰᱭᱟᱹ ᱠᱚ ᱢᱮᱱᱟᱜ ᱠᱟᱫᱟ ᱚᱱᱟ ᱠᱚᱨᱮᱱᱟᱜ ᱫᱟᱜ ᱠᱚᱛᱮ ᱜᱮ ᱞᱮ ᱪᱟᱥ ᱵᱟᱲᱟᱭ ᱛᱟᱦᱮᱸᱜᱼᱟ ᱟᱨ ᱚᱱᱟ ᱦᱳᱲᱚ ᱠᱚᱢᱟ ᱥᱮᱨᱢᱟ ᱫᱟᱜᱲᱤ ᱯᱩᱱᱤᱨ
ᱦᱳᱭ ᱟᱹᱰᱤ ᱵᱮᱥ ᱵᱷᱟᱜᱤ ᱜᱮ ᱟᱫᱚ ᱦᱟᱸᱜ ᱟᱪᱷᱟ ᱦᱳᱭ ᱜᱚᱝᱠᱮ ᱟᱫᱚ ᱜᱚᱢᱠᱮ ᱟᱯᱮ ᱥᱮᱫ ᱫᱚ ᱦᱟᱸᱜ ᱟᱫᱚ ᱵᱤᱨ ᱫᱤᱥᱚᱢ ᱥᱮ ᱱᱚᱝᱠᱟ ᱵᱤᱨᱵᱩᱨᱩ ᱠᱚ ᱢᱮᱱᱟᱜᱼᱟ ᱥᱮ ᱵᱟᱹᱱᱩᱜᱼᱟ ᱟᱨᱠᱤ? ᱦᱳᱭ ᱟᱞᱮ ᱥᱮᱫ ᱦᱚᱸ ᱢᱮᱱᱟᱜ ᱜᱮᱭᱟ ᱟᱸ ᱟᱫᱚ ᱦᱟᱸᱜ ᱵᱤᱨ ᱵᱩᱨᱩ ᱠᱚᱢᱟ ᱢᱮᱱᱟᱜ ᱜᱮᱭᱟ ᱟᱫᱚ ᱵᱩᱨᱩ ᱫᱚ ᱦᱟᱸᱜ ᱟᱞᱮᱮᱴᱷᱮᱡ ᱠᱷᱚᱱᱟᱜ ᱫᱚ ᱦᱟᱸ ᱯᱟᱸᱪ ᱠᱤᱞᱳᱢᱤᱴᱟᱨ ᱱᱚᱝᱠᱟ ᱥᱟᱺᱜᱤᱧ ᱨᱮ ᱢᱮᱱᱟᱜᱼᱟ ᱟᱨ ᱵᱤᱨ ᱫᱚ ᱦᱟᱸᱜ ᱵᱟᱲᱜᱮ ᱞᱟᱛᱟᱲ ᱠᱷᱚᱱ ᱜᱮ ᱦᱟᱸᱜ ᱟᱫᱚ ᱟᱯᱮ ᱥᱮᱫ ᱜᱮ ᱛᱤᱱᱟᱹᱜ ᱥᱟᱺᱜᱤᱧ ᱨᱮ?
ᱦᱳᱭ᱾ ᱦᱳᱭ ᱵᱤᱨ ᱵᱩᱨᱩ ᱠᱚ ᱦᱮᱸ ᱟᱞᱮ ᱥᱮᱱ ᱦᱚᱸ ᱢᱮᱱᱟᱜ ᱫᱚ ᱢᱮᱱᱟᱜ ᱜᱮᱭᱟ᱾ ᱦᱩᱸ᱾